ᱡᱟᱦᱟ
ᱡᱚᱦᱟᱨ ᱜᱮ ᱫᱤ᱾
ᱦᱚᱸ ᱟᱸᱡᱚᱢᱚᱜ ᱠᱟᱱᱟ ᱢᱚᱹᱭ?
ᱦᱮᱸ ᱟᱸᱡᱚᱢᱚᱜ ᱠᱟᱱᱟ, ᱞᱟᱹᱭᱫᱤᱧ ᱪᱮᱫ ᱠᱚᱯᱮ ᱪᱤᱠᱟᱹ ᱵᱟᱲᱟᱭ ᱫᱟ?
ᱦᱮᱸ ᱢᱟᱹᱭ ᱱᱚᱜᱼᱚᱭ ᱱᱮᱛᱟᱨ ᱢᱟ ᱪᱟᱥ ᱫᱤᱱ ᱟᱫᱚ ᱟᱞᱮ ᱫᱚᱞᱮ ᱦᱩᱲᱩ ᱠᱚᱞᱮ ᱨᱚᱦᱚᱭᱮᱫᱼᱟ, ᱟᱯᱮᱜ ᱜᱮ?
ᱟᱞᱮ ᱦᱚᱸ ᱫᱤ ᱱᱚᱜᱚᱭ ᱱᱤᱛᱚᱜ ᱫᱚ ᱨᱚᱲ ᱨᱚᱦᱚᱭ ᱵᱟᱲᱟ ᱠᱚᱜᱮ ᱦᱩᱭᱩᱜ ᱠᱟᱱᱟ᱾ ᱮ ᱫᱤ ᱪᱮᱫ ᱞᱮᱠᱟ ᱢᱮᱱᱟᱜ ᱯᱮᱭᱟ ᱚᱲᱟᱜ ᱠᱚᱨᱮ ᱫᱚ?
ᱦᱮᱸ ᱢᱟᱹᱭ ᱱᱤᱭᱟᱹ ᱜᱷᱟᱹᱲᱤᱡ ᱫᱚ ᱱᱚᱜ ᱚᱚᱭ ᱵᱷᱟᱜᱤ ᱜᱮ ᱢᱮᱱᱟᱜ ᱞᱮᱭᱟ ᱚᱲᱟᱜ ᱠᱚᱨᱮ ᱥᱟᱱᱟᱢ ᱦᱚᱲ ᱜᱮ᱾ ᱟᱨ ᱟᱯᱮ ᱜᱮ?
ᱟᱞᱮ ᱦᱚᱸ ᱫᱤ ᱱᱤᱭᱟᱹ ᱥᱚᱢᱚᱭ ᱫᱚ ᱱᱟᱯᱟᱭ ᱵᱟᱲᱟ ᱜᱮᱭᱟᱞᱮ, ᱥᱟᱱᱟᱢ ᱦᱚᱲ ᱜᱮ ᱵᱮᱥ ᱜᱮᱭᱟ ᱠᱚ ᱤᱧᱦᱚᱸᱧ ᱵᱮᱥ ᱜᱮᱭᱟ᱾ ᱞᱟᱹᱭ ᱫᱤᱧ ᱫᱤ ᱡᱚᱢ ᱵᱟᱲᱟ ᱠᱚᱫᱚ ᱦᱩᱭ ᱱᱟᱥᱮ ᱟᱹᱣᱨᱤ?
ᱦᱮᱸ ᱢᱟᱹᱤ ᱡᱚᱢ ᱠᱟᱜᱼᱟ ᱞᱮ ᱛᱮᱦᱮᱧ ᱢᱟ ᱟᱞᱮ ᱫᱚ ᱩᱫ ᱞᱮ ᱥᱳᱲᱮ ᱠᱟᱜᱼᱟ ᱚᱨᱛᱳᱫ ᱩᱫᱽ ᱟᱫᱚ ᱛᱟᱞᱚᱞᱮ ᱞᱚᱞᱚ ᱞᱚᱞᱚ ᱜᱮ ᱡᱚᱢ ᱦᱩᱭᱱᱟ ᱱᱚᱜᱼᱚ ᱱᱚᱝᱠᱟᱭ ᱫᱟᱜ ᱮᱫᱟᱭ ᱛᱚ᱾
ᱦᱮᱸ ᱵᱮᱥ ᱜᱮᱛᱚ ᱫᱤ ᱛᱟᱦᱞᱮ ᱟᱞᱮ ᱦᱚᱸ ᱡᱚᱢ ᱫᱚ ᱦᱩᱭ ᱠᱟᱱ ᱛᱟᱞᱮᱭᱟ ᱫᱤ ᱵᱟᱲᱟᱜ ᱟᱹᱩᱵ ᱛᱚ ᱠᱟᱹᱴᱤᱡ᱾
ᱦᱮᱸ ᱦᱮᱸ ᱟᱫᱚ ᱛᱟᱦᱚᱞᱮ ᱢᱟᱸᱭ ᱟᱯᱮ ᱥᱮᱫ ᱫᱚ ᱳᱫᱽ ᱠᱚᱫᱚ ᱡᱟᱱᱟᱢᱚᱜ ᱠᱟᱱᱟ ᱥᱮ ᱵᱟᱝ?
ᱦᱮᱸ ᱫᱤ ᱠᱚᱢ ᱵᱤᱥᱤ ᱫᱚ ᱡᱟᱱᱟᱢᱚᱜ ᱠᱟᱱ ᱜᱮᱭᱟ᱾ ᱱᱤᱭᱟᱹ ᱥᱚᱢᱚᱭ ᱫᱚ ᱞᱮ ᱯᱩᱴᱠᱟᱹ ᱵᱟᱠᱚ ᱞᱟᱹᱭᱟ ᱯᱩᱴ ᱠᱟᱹ ᱫᱚ ᱚᱢᱚᱱᱚᱜ ᱠᱟᱱ ᱜᱮᱭᱟ, ᱟᱯᱮ ᱥᱮᱫ ᱫᱚ ᱫᱤ ᱯᱩᱴᱠᱟᱹ ᱫᱚ ᱚᱢᱚᱱᱚᱜ ᱜᱮᱭᱟ ᱥᱮ ᱵᱟᱝ?
ᱦᱮᱸ ᱢᱟᱹᱭ ᱟᱞᱮ ᱦᱚᱸ ᱥᱟᱨᱡᱚᱢ ᱵᱤᱨ ᱟᱠᱟᱥᱵᱟᱱᱤ ᱵᱤᱨ ᱢᱮᱱᱟᱜ ᱟ ᱛᱚ ᱟᱫᱚ ᱯᱩᱰ ᱠᱟᱹ ᱠᱚ ᱩᱫᱽ ᱠᱚ ᱧᱟᱢ ᱫᱚᱞᱮ ᱧᱟᱢ ᱫᱟ ᱞᱚᱜᱚᱱ ᱜᱮ᱾ ᱟᱫᱚ ᱞᱟᱦᱟᱛᱮ ᱫᱟᱜ ᱟᱠᱟᱭ ᱟᱫᱚ ᱩᱫ ᱠᱚᱦᱚᱸ ᱡᱟᱱᱟᱢᱚᱜ ᱠᱟᱱᱟ ᱯᱩᱴᱠᱟᱹ ᱠᱚᱦᱚᱸ᱾
ᱦᱮᱸ᱾
ᱧᱟᱢᱚᱜ ᱠᱟᱱ ᱜᱮᱭᱟ᱾
ᱞᱟᱹᱭ ᱫᱤᱧ ᱛᱟᱦᱚᱞᱮ ᱫᱤ ᱪᱟᱥ ᱠᱚᱫᱚ ᱢᱟᱱᱮ ᱦᱳᱲᱳ ᱨᱚᱦᱚᱭ ᱠᱚᱫᱚ ᱯᱮ ᱟᱨᱟᱢ ᱵᱚ ᱩᱛᱟᱹᱨ ᱟᱠᱟᱫᱟ?
ᱨᱚᱦᱚᱭ ᱮᱜ ᱟᱞᱮ ᱢᱟᱹᱭ ᱟᱫᱚ ᱞᱚᱜᱚᱱ ᱧᱚᱜ ᱜᱮᱞᱮ ᱨᱚᱦᱚᱭ ᱜᱮᱭᱟ ᱟᱞᱮ ᱢᱟ, ᱥᱮᱨᱢᱟ ᱫᱟᱜ ᱫᱚ ᱩᱱᱟᱹᱜ ᱫᱚ ᱵᱟᱞᱮ ᱯᱟᱺᱰᱩ ᱜᱤᱭᱟ
ᱟᱫᱚ ᱞᱟᱦᱟ ᱨᱮᱜᱮ ᱟᱫᱚ ᱠᱟᱹᱴᱤᱡ ᱮ ᱫᱟᱜ ᱜᱚᱫ ᱞᱮ ᱛᱟᱦᱮᱸᱜᱼᱟ ᱟᱨ ᱜᱟᱰᱟ ᱫᱟᱜ ᱢᱮᱥᱟ ᱢᱮᱥᱤ ᱞᱮ ᱨᱚᱦᱚᱭ ᱜᱚᱫ ᱟᱨ ᱟᱯᱮ ᱫᱚ
ᱟᱞᱮ ᱦᱚᱸ ᱫᱤ ᱱᱤᱭᱟᱹ ᱥᱚᱢᱚᱭ ᱫᱚ ᱨᱚᱦᱚᱭ ᱠᱚᱫᱚ ᱨᱚᱦᱚᱭ ᱪᱟᱞᱟᱜ ᱠᱟᱱ ᱜᱮᱭᱟ ᱠᱤᱱᱛᱩ ᱟᱞᱮ ᱫᱚ ᱱᱚᱜᱼᱚᱭ ᱠᱤᱪᱷᱩ ᱫᱤᱱ ᱢᱟᱲᱟᱝ ᱜᱮ ᱫᱚᱢᱮᱞᱮ ᱜᱤᱰᱤ ᱠᱟᱜᱼᱟ ᱞᱮ ᱟᱨ ᱟᱞᱮ ᱫᱚ ᱨᱚᱦᱚᱭ ᱫᱚ ᱟᱹᱣᱨᱤᱞᱮ ᱟᱨᱟᱢᱵᱷᱚᱭᱟ
ᱚᱸᱻ ᱦᱳᱭ ᱛᱚ ᱟᱫᱚ ᱚᱝᱠᱟ ᱫᱟᱜ ᱠᱚ ᱴᱷᱤᱠ ᱴᱷᱟᱠ ᱵᱟᱝ ᱠᱷᱟᱡ ᱫᱚ ᱦᱳᱭ ᱥᱮ
ᱦᱮᱸ ᱫᱤ ᱚᱱᱟᱜᱮ ᱛᱚ ᱫᱤ ᱟᱯᱮ ᱥᱮᱫ ᱫᱚ ᱛᱟᱦᱚᱞᱮ ᱪᱮᱫ ᱞᱮᱠᱟᱭ ᱫᱟᱜ ᱵᱟᱲᱟᱭᱮᱫᱟ
ᱦᱮᱸ ᱢᱟᱹᱭ ᱫᱚᱢᱮ ᱜᱮ ᱫᱟᱜ ᱮᱫᱟᱭ ᱫᱚᱢᱮ ᱦᱩᱰᱩᱨ ᱵᱤᱡᱽᱞᱤ ᱫᱟᱜ ᱮᱠᱫᱚᱢ ᱜᱟᱰᱟ ᱠᱚ ᱯᱮᱨᱮᱡ ᱟᱠᱟᱱ ᱛᱟᱞᱮᱭᱟ ᱵᱟᱱ ᱠᱟᱜ ᱟᱭ ᱜᱟᱰᱟ ᱠᱚᱢᱟ ᱟᱞᱮ ᱥᱮᱫ ᱫᱚ ᱟᱨ ᱟᱯᱮ ᱥᱮᱫ ᱫᱚ
ᱟᱞᱮ ᱥᱮᱫ ᱦᱚᱸ ᱫᱤ ᱫᱟᱜ ᱛᱮᱦᱮᱧ ᱜᱮ ᱱᱚᱦᱚᱛᱚ ᱛᱟᱨᱟᱥᱤᱧ ᱛᱚᱨᱟ ᱜᱮ ᱫᱚᱢᱮ ᱫᱟᱜ ᱠᱮᱫᱟᱭ ᱫᱚᱢᱮ ᱦᱩᱰᱩᱨ ᱠᱮᱜᱟᱭ ᱱᱤᱛᱚᱜ ᱫᱚᱭ ᱟᱹᱥᱚᱲ ᱠᱟᱜᱟᱭ ᱟᱫᱚ ᱦᱟᱯᱮ ᱟᱨᱚ ᱡᱩᱫᱤ ᱫᱟᱜ ᱠᱷᱟᱱᱮ ᱟᱨ ᱠᱟᱹᱴᱤᱡ ᱧᱤᱫᱟᱹ ᱧᱚᱜ ᱠᱟᱛᱮ
ᱦᱳᱭ
ᱢᱟ ᱞᱟᱹᱭ ᱛᱟᱞᱟᱝ ᱢᱮ ᱛᱟᱦᱚᱞᱮ ᱞᱟᱹᱭ ᱫᱤ ᱨᱚᱠᱚᱡ ᱦᱟᱞᱟᱝ ᱠᱚᱫᱚ ᱯᱮ ᱪᱟᱞᱟᱜ ᱜᱮᱭᱟ ᱥᱮ ᱵᱟᱝ ᱜᱮ ᱜᱚᱸᱜᱷᱟ ᱠᱚ ᱨᱚᱠᱚᱡ ᱠᱚ ᱦᱟᱞᱟᱝ
ᱦᱮᱸ ᱪᱟᱞᱟᱜ ᱜᱮᱭᱟᱞᱮ ᱢᱟᱹᱭ ᱨᱟᱹᱥᱠᱟᱹ ᱜᱮ ᱵᱚᱪᱷᱚᱨ ᱨᱮᱠᱚ ᱧᱟᱢᱚᱜᱼᱟ ᱟᱥᱟᱲ ᱵᱚᱸᱜᱟ ᱟᱫᱚ ᱦᱟᱞᱟᱝ ᱦᱚᱞᱮ ᱦᱟᱞᱟᱝ ᱠᱚ ᱜᱮᱭᱟ ᱟᱨ ᱢᱤᱫ ᱵᱟᱨ ᱠᱚ ᱧᱟᱢᱚᱜ ᱠᱟᱱᱟ ᱢᱟᱹᱭ ᱫᱚᱢᱮ ᱫᱚ ᱵᱟᱝ ᱞᱟᱦᱟ ᱞᱮᱠᱟ ᱫᱚ ᱠᱚᱢ ᱟᱠᱟᱱᱟ ᱠᱚ ᱟᱞᱮ ᱥᱮᱫ ᱫᱚ
ᱦᱮᱸ ᱫᱤ ᱱᱚᱣᱟ ᱥᱚᱢᱚᱭ ᱫᱚ ᱚᱱᱮ ᱟᱫᱚ ᱪᱟᱥ ᱵᱟᱲᱟ ᱠᱚ ᱦᱩᱭᱩᱜ ᱠᱟᱱᱟ ᱛᱚ ᱦᱩᱲᱩ ᱠᱚ ᱨᱚᱦᱚᱭ ᱦᱩᱭᱩᱜ ᱠᱟᱱᱟ ᱛᱚ ᱱᱚᱶᱟ ᱫᱚ ᱱᱮᱛᱟᱨ ᱫᱚ ᱥᱟᱨ ᱠᱚ ᱵᱤᱥ ᱠᱚ ᱮᱢ ᱛᱮᱜᱮ ᱛᱚ ᱟᱵᱚ ᱢᱟᱹᱱᱢᱤ ᱦᱚᱲᱜᱮ ᱱᱚᱣᱟ ᱠᱚᱫᱚ ᱵᱚᱱ ᱢᱩᱪᱟᱹᱫᱮᱜᱼᱟ ᱵᱚᱱ ᱡᱚᱛᱚ ᱠᱤᱪᱷᱩᱭ ᱭᱮᱫ ᱵᱚᱱ
ᱦᱳᱭ ᱦᱳᱭ ᱦᱳᱭ
ᱚᱱᱟ ᱠᱷᱟᱹᱛᱤᱨ ᱫᱚ ᱱᱮᱛᱟᱨ ᱫᱚ ᱟᱞᱮᱥᱮᱫ ᱦᱚᱸ ᱱᱚᱝᱠᱟ ᱠᱷᱩᱵ ᱮᱠᱴᱟ ᱫᱚ ᱵᱟᱠᱚ ᱧᱟᱢ ᱵᱟᱲᱟᱜ ᱜᱮᱭᱟ ᱠᱚ
ᱚᱸ ᱦᱟᱹᱭ ᱦᱮᱸᱛᱚ ᱛᱟᱦᱞᱮ ᱢᱟᱹᱭ ᱟᱯᱮ ᱥᱮ ᱫᱚ ᱜᱚᱢᱦᱟ ᱯᱚᱨᱚᱵᱽ ᱫᱚ ᱢᱟᱱᱟᱣ ᱜᱮᱭᱟ ᱥᱮ ᱵᱟᱝ ᱜᱚᱢᱦᱟ ᱫᱚ ᱛᱟᱞᱮ ᱯᱤᱴᱷᱟᱹ ᱠᱚ ᱠᱟᱹᱴᱤᱡ ᱜᱮᱭᱟ ᱥᱮ ᱵᱟᱝ
ᱦᱮᱸ ᱫᱤ ᱦᱮᱸ ᱢᱟᱱᱟᱣ ᱜᱮᱭᱟᱞᱮ ᱢᱟᱱᱟᱣ ᱜᱮᱭᱟᱞᱮ ᱟᱨ ᱛᱟᱞᱮ ᱯᱤᱴᱷᱟᱹ ᱠᱚᱦᱚᱸ ᱡᱚᱢ ᱦᱩᱭᱩᱜ ᱜᱮᱭᱟ ᱵᱮᱥ ᱛᱮᱜᱮᱞᱮ ᱢᱟᱱᱟᱣ ᱟᱞᱮ ᱛᱟᱦᱚᱞᱮ ᱟᱯᱮ ᱫᱚ ᱪᱮᱫ ᱯᱮ ᱢᱟᱱᱟᱣ ᱜᱮᱭᱟ ᱥᱮ ᱵᱟᱝ
ᱦᱮᱸ ᱦᱮᱸ ᱟᱞᱮ ᱦᱚᱸᱞᱮ ᱢᱟᱱᱟᱣ ᱜᱮᱭᱟ ᱱᱚᱜᱼᱚᱭ ᱦᱩᱲᱩ ᱠᱚ ᱨᱚᱦᱚᱭ ᱡᱚᱵᱟ ᱠᱟᱛᱮ ᱦᱮᱲᱦᱮᱫ ᱪᱟᱵᱟ ᱠᱟᱛᱮ ᱟᱫᱚ ᱛᱟᱦᱚᱞᱮ ᱫᱚ ᱠᱷᱚᱱ ᱞᱚᱜᱩᱢ ᱢᱟᱦᱟ ᱦᱤᱞᱳᱜ ᱫᱚ ᱟᱞᱮ ᱫᱚ ᱪᱮᱫ ᱜᱮ ᱵᱟᱞᱮ ᱠᱟᱹᱢᱤᱭᱟ
ᱚᱲᱟᱜ ᱨᱮᱜᱮ ᱤᱱᱟᱹ ᱦᱤᱞᱳᱜ ᱫᱚ ᱠᱷᱮᱛ ᱵᱟᱹᱫᱽ ᱠᱚ ᱵᱟᱞᱮ ᱪᱟᱞᱟᱜᱼᱟ ᱟᱨ ᱚᱱᱠᱟ ᱦᱚᱞᱚᱝ ᱟᱨ ᱤᱭᱟᱹ ᱡᱟᱦᱟᱸ ᱛᱟᱞᱮ ᱠᱚ ᱤᱭᱟᱹ ᱠᱟᱛᱮᱫ ᱜᱷᱟᱥᱟᱣ ᱠᱟᱛᱮᱫ ᱞᱮ ᱯᱤᱴᱷᱟᱹᱭᱟᱞᱮ ᱰᱩᱢᱵᱩᱜ ᱟᱞᱮ ᱟᱨ ᱟᱞᱮ ᱫᱚ ᱰᱚᱜᱚᱨ ᱥᱟᱠᱟᱢ ᱨᱮᱦᱚᱸ ᱞᱮ ᱯᱤᱴᱷᱟᱹᱭ ᱜᱮᱭᱟ ᱟᱨ ᱟᱯᱮ ᱥᱮᱫ ᱫᱚ
ᱦᱮᱸ ᱫᱤ ᱟᱞᱮ ᱥᱮᱫ ᱦᱚᱸ ᱰᱚᱜᱚᱨ ᱥᱟᱠᱟᱢ ᱨᱮᱦᱚᱸ ᱞᱮ ᱯᱤᱴᱷᱟᱹᱭ ᱜᱮᱭᱟᱞᱮ ᱟᱨ ᱱᱮᱛᱟᱨ ᱢᱟ ᱡᱚᱛᱚ ᱠᱤᱪᱷᱩ ᱚᱱᱮ ᱞᱩᱪᱤ ᱠᱚᱠᱚ ᱵᱮᱱᱟᱣ ᱜᱮᱭᱟ ᱠᱚ ᱰᱩᱢᱵᱩᱜ ᱚᱱᱠᱟ ᱟᱹᱰᱤ ᱨᱚᱠᱚᱢᱟᱜ ᱱᱮᱛᱟᱨ ᱫᱚ ᱩᱱᱫᱤᱱ ᱞᱮᱠᱟ ᱫᱚ ᱵᱟᱝ ᱫᱤ ᱥᱩᱫᱷᱩ ᱡᱮ ᱰᱩᱢᱵᱩᱜ ᱜᱟᱵᱚᱱ ᱥᱟᱠᱟᱢ ᱨᱮᱵᱚᱱ ᱪᱷᱮ ᱱᱚᱝᱠᱟ ᱫᱚ ᱵᱟᱝ ᱱᱮᱛᱟᱨ ᱢᱟ ᱟᱹᱰᱤ ᱨᱚᱠᱚᱢᱟᱜ ᱟᱹᱰᱤ ᱨᱚᱠᱚᱢᱟᱜ ᱛᱩᱫ ᱟᱠᱟᱱᱟ
ᱦᱳᱭ ᱦᱳᱭ ᱦᱳᱭ ᱾
ᱛᱚ ᱚᱱᱟ ᱠᱚᱜᱮ ᱵᱮᱱᱟᱣ ᱫᱚ ᱡᱚ ᱡᱚᱛᱚ ᱜᱮ ᱦᱩᱭᱩᱜ ᱜᱮᱭᱟ ᱰᱚᱜᱚᱨ ᱥᱟᱠᱟᱢ ᱠᱚᱨᱮ ᱦᱚᱸ ᱯᱤᱴᱷᱟᱹ ᱫᱚᱞᱮ ᱯᱤᱴᱷᱟᱹᱭ ᱜᱮᱭᱟᱞᱮ ᱾
ᱦᱳ
ᱩᱸ ᱛᱟᱦᱞᱮ ᱫᱤ ᱞᱟᱹᱭᱫᱟᱹᱧ ᱟᱯᱮ ᱥᱮᱫ ᱨᱮᱫᱚ ᱢᱟᱱᱮ ᱥᱚᱵᱽᱡᱤ ᱠᱚᱫᱚᱯᱮ ᱪᱟᱥ ᱵᱟᱲᱟᱭ ᱜᱮᱭᱟ ᱥᱮ ᱵᱟᱝ?
ᱦᱮᱸ ᱪᱟᱥ ᱜᱮᱭᱟᱞᱮ ᱱᱚᱜᱼᱚᱭ ᱱᱮᱜ-ᱛᱟᱨ ᱜᱮ ᱵᱮᱸᱜᱟᱲ ᱞᱮ ᱪᱟᱥ ᱟᱠᱟᱜᱼᱟ ᱟᱫᱚ ᱛᱟᱦᱚᱞᱮ ᱵᱮᱸᱜᱟᱲ ᱫᱚ ᱢᱟᱹᱭ ᱦᱚᱜᱼᱚᱭ ᱱᱚᱝᱠᱟᱭ ᱫᱟᱜ ᱮᱫᱟᱭ ᱛᱚ ᱟᱫᱚ ᱫᱚᱢᱮ ᱛᱤᱡᱩᱭᱮᱫᱼᱟ ᱩᱱᱟᱹᱜ ᱵᱮᱥ ᱞᱮᱠᱟ ᱵᱟᱝ ᱦᱩᱭᱩᱜ ᱠᱟᱱᱟ ᱵᱟᱠᱷᱟᱡ ᱫᱚᱢᱮ ᱜᱮ ᱦᱩᱭᱩᱜ ᱠᱟᱱ ᱛᱟᱦᱮᱸᱫᱼᱟ ᱟᱨ ᱚᱲᱟᱜ ᱛᱮᱜᱮ ᱜᱟᱹᱰᱤ ᱦᱚᱸᱠᱚ ᱟᱹᱜᱩᱭ ᱛᱟᱦᱮᱸᱫ ᱚᱲᱟᱜ ᱠᱷᱚᱱᱟᱜ ᱜᱮ ᱠᱚ ᱤᱫᱤᱭᱮᱫ ᱛᱟᱦᱮᱸᱜᱼᱟ ᱢᱟᱱᱮ ᱵᱟᱡᱟᱨ ᱫᱚ ᱟᱹᱠᱷᱨᱤᱧ ᱫᱚ ᱤᱫᱤ ᱵᱟᱝ ᱦᱩᱭᱩᱜᱼᱟ ᱚᱲᱟᱜ ᱨᱮᱱᱟᱜ ᱡᱚᱢ ᱦᱚᱸ ᱦᱳᱭᱳ ᱟ ᱟᱨ ᱟᱠᱷᱨᱤᱧ ᱦᱚᱸᱞᱮ ᱟᱠᱷᱨᱤᱧᱮᱫ ᱜᱮ ᱛᱟᱦᱮᱸᱜᱼᱟ ᱟᱫᱚ ᱱᱮᱜᱼᱮ ᱱᱮᱛᱟᱨ ᱫᱚᱢᱮ ᱫᱟᱜ ᱮᱫᱟᱭ ᱟᱫᱚ ᱛᱟᱦᱞᱮ ᱵᱮᱥ ᱞᱮᱠᱟ ᱫᱚ ᱵᱟᱝ ᱦᱩᱭᱩᱜ ᱛᱟᱢᱟ ᱟᱯᱮ ᱥᱮᱫ ᱫᱚ
ᱦᱮᱸ ᱪᱮᱫ ᱫᱤ?
ᱟᱯᱮ ᱥᱮᱫ ᱫᱚ ᱢᱟᱹᱭ ᱛᱚᱵᱮ ᱥᱚᱵᱽᱡᱤ ᱠᱚᱫᱚᱯᱮ ᱪᱟᱥᱮᱫᱼᱟ ᱥᱮ ᱵᱟᱝ?
ᱦᱮᱸ ᱫᱤ ᱦᱮᱸ ᱪᱟᱥ ᱵᱟᱲᱟᱭ ᱜᱮᱭᱟᱞᱮ ᱱᱚᱜᱼᱚᱭ ᱵᱮᱥ ᱜᱮ ᱪᱟᱥ ᱵᱟᱲᱟ ᱠᱚ ᱦᱳᱭᱳᱜ ᱜᱮᱭᱟ ᱟᱨ ᱢᱟᱱᱮ ᱱᱚᱜᱼᱚᱭ ᱡᱮ ᱟᱞᱮ ᱫᱚ ᱦᱚᱪᱪᱷᱮ ᱦᱳᱲᱳ ᱦᱚᱸ ᱵᱟᱨ ᱵᱟᱨ ᱫᱷᱟᱣ ᱥᱮᱨᱢᱟ ᱨᱮᱫᱚ ᱵᱟᱨ ᱫᱷᱟᱣ ᱞᱮ ᱪᱟᱥ ᱜᱮᱭᱟᱞᱮ ᱟᱨ ᱢᱤᱫ ᱫᱷᱟᱣ ᱫᱚ ᱠᱮᱱᱮᱞ ᱫᱟᱜ ᱛᱮ ᱟᱨ ᱢᱤᱫ ᱫᱷᱟᱣ ᱫᱚ ᱱᱚᱜᱼᱚᱭ ᱵᱚᱨᱥᱟ ᱫᱤᱱ ᱱᱚᱝᱠᱟᱱ ᱥᱚᱢᱚᱭ ᱜᱮᱞᱮ ᱪᱟᱥ ᱟᱞᱮ ᱟᱨ ᱡᱟᱦᱟᱸᱭ ᱠᱚᱫᱚ ᱢᱟᱱᱮ ᱡᱷᱚᱛᱚ ᱦᱚᱲ ᱫᱚ ᱵᱟᱠᱚ ᱪᱟᱥ ᱵᱟᱲᱟᱭ ᱜᱮᱭᱟ ᱛᱚ ᱵᱟᱨ ᱫᱷᱟᱣ ᱫᱚ ᱡᱷᱚᱛᱚ ᱦᱚᱲ ᱫᱚ ᱵᱟᱠᱚ ᱪᱟᱥᱟ ᱢᱤᱫ ᱫᱷᱟᱣ ᱜᱮᱠᱚ ᱪᱟᱥᱟ ᱟᱨ ᱡᱟᱦᱟᱸᱭ ᱫᱚ ᱵᱟᱭ ᱪᱟᱥ ᱚᱱᱮ ᱢᱟᱱᱮ ᱥᱚᱵᱽᱡᱤ ᱠᱚᱜᱮᱞᱚ ᱠᱚ ᱤᱭᱟᱹ ᱠᱚ ᱨᱚᱦᱚᱭ ᱵᱟᱲᱟᱭᱟᱠᱚ ᱟᱨ ᱟᱞᱮ ᱫᱚ ᱦᱚᱪᱷᱮ ᱥᱚᱵᱡᱤ ᱫᱚᱞᱮ ᱨᱚᱦᱚᱭ ᱨᱮᱦᱚᱸ ᱢᱟᱱᱮ ᱥᱩᱫᱷᱩ ᱚᱲᱟᱜ ᱡᱚᱢ ᱞᱟᱹᱜᱤᱫ ᱛᱮᱫᱚ ᱵᱟᱝ ᱟᱠᱷᱨᱤᱧ ᱦᱚᱸᱞᱮ ᱟᱠᱷᱨᱤᱧ ᱜᱮᱭᱟᱞᱮ ᱴᱷᱤᱠ ᱟᱪᱷᱮ
ᱦᱳᱭ ᱦᱳᱭ ᱦᱳᱭ
ᱟᱨ ᱡᱚᱛᱚ ᱠᱤᱪᱷᱩ ᱜᱮ ᱦᱩᱸ ᱡᱚᱛᱚ ᱠᱤᱪᱷᱩ ᱜᱮᱞᱮ ᱨᱚᱦᱚᱭ ᱵᱟᱲᱟᱭ ᱜᱮᱭᱟᱞᱮ ᱟᱞᱩ ᱠᱷᱚᱱ ᱥᱩᱨᱩ ᱠᱟᱛᱮᱫ ᱟᱲᱟᱜ ᱯᱟᱞᱟ ᱡᱷᱚᱛᱚ ᱨᱚᱠᱚᱢᱟᱜ ᱜᱮ ᱾
ᱦᱳᱭ ᱟᱫᱚ ᱟᱵᱚᱣᱟᱜ ᱦᱳᱭ ᱚᱲᱟᱜ ᱡᱚᱢ ᱠᱷᱚᱱᱟᱜ ᱵᱟᱹᱲ ᱛᱤ ᱞᱟᱹᱭᱫᱟᱹᱧ ᱚᱲᱟᱜ ᱡᱚᱢ ᱠᱷᱚᱱᱟᱜ ᱵᱟᱹᱲᱛᱤ ᱵᱚᱱ ᱨᱚᱦᱚᱭ ᱞᱮᱠᱷᱟᱡ ᱟᱵᱚᱣᱟᱜ ᱜᱮ ᱢᱟᱱᱮ ᱠᱟᱹᱣᱰᱤ ᱠᱚ ᱯᱩᱭᱥᱟᱹ ᱠᱚ ᱦᱩᱭᱩᱜ-ᱟ ᱟᱨ ᱥᱚᱝᱥᱟᱨ ᱨᱮ ᱡᱟᱦᱟ ᱜᱮ ᱠᱤᱨᱤᱧ ᱟᱵᱚᱱ ᱥᱩᱱᱩᱢ ᱵᱩᱞᱩᱝ ᱠᱚ ᱥᱚᱭᱫᱟ ᱵᱟᱡ ᱡᱟᱨ ᱠᱚ ᱦᱩᱭᱩᱜ-ᱟ ᱟᱵᱚ ᱢᱟ ᱠᱟᱹᱢᱤ ᱠᱟᱛᱮ ᱜᱮᱵᱚᱱ ᱡᱚᱢ ᱧᱩᱭᱮᱫ ᱥᱚᱭᱫᱟ ᱵᱟᱡᱟᱨ ᱠᱚ
ᱥᱚᱵᱽᱡᱤ ᱟᱠᱷᱨᱤᱧ ᱠᱟᱛᱮᱫ ᱡᱩᱫᱤ ᱢᱤᱫᱵᱟᱨ ᱠᱟᱹᱣᱰᱤ ᱦᱚᱸ ᱦᱩᱭᱩᱜ-ᱟ ᱟᱫᱚ ᱚᱱᱟᱛᱮᱜᱮ ᱥᱚᱝᱥᱟᱨ ᱫᱚ ᱪᱟᱹᱞᱩᱜ ᱜᱮᱭᱟ ᱱᱤᱭᱟᱹ ᱥᱚᱢᱚᱭ ᱫᱚ ᱵᱩᱞᱩᱝ ᱥᱩᱱᱩ ᱡᱚᱛᱚ ᱠᱤᱪᱷᱩ ᱜᱮ
ᱦᱳᱭ ᱦᱳᱭ
ᱚᱱᱟᱜᱮ,
ᱚ ᱵᱟᱵᱚᱱ ᱠᱟᱹᱢᱤ ᱞᱮᱠᱷᱟᱡ ᱟᱵᱚ ᱫᱚ ᱡᱚᱢ ᱧᱩ ᱠᱚᱫᱚ ᱠᱟᱹᱴᱤᱡ ᱟᱱᱟᱴ ᱜᱚᱫᱚᱜ ᱜᱮᱭᱟ ᱵᱟ ᱪᱟᱥ
ᱦᱮᱸ ᱛᱮᱦᱤᱧᱟ ᱟᱹᱛᱩ ᱫᱤᱥᱚᱢ ᱨᱮᱫᱚ ᱚᱱᱠᱟ ᱜᱮ ᱾ ᱡᱚᱛᱚ ᱡᱚᱛᱚ ᱠᱷᱚᱱ ᱮᱢ ᱠᱟᱹᱢᱤᱭᱟ ᱛᱚ ᱠᱷᱚᱱ ᱜᱮ ᱡᱚᱛᱚ ᱠᱤᱪᱷᱩ ᱟᱨ ᱵᱟᱝᱠᱷᱟᱱ ᱫᱚ ᱪᱮᱫ ᱦᱚᱸ ᱵᱟᱝ ᱛᱟᱵᱚᱱᱟ
ᱦᱳᱭ ᱛᱟᱦᱞᱮ ᱢᱟᱹᱭ ᱟᱯᱮ ᱥᱮᱫ ᱫᱚ ᱤᱭᱟᱹ ᱥᱟᱨᱡᱚᱢ ᱡᱚ ᱠᱚᱫᱚᱯᱮ ᱨᱟᱱ ᱜᱮᱭᱟ ᱥᱮ ᱵᱟᱝ?
ᱦᱮᱸ ᱫᱤ ᱦᱮᱸ ᱦᱮᱸ ᱫᱤ ᱨᱟᱱ ᱜᱮᱭᱟ ᱠᱚ ᱾ ᱨᱟᱱ ᱫᱚᱠᱚ ᱨᱟᱱ ᱜᱮᱭᱟ ᱡᱚᱛᱚ ᱠᱤᱪᱷᱩ ᱟᱨ ᱫᱤ ᱞᱟᱹᱭᱫᱟᱹᱧ ᱛᱟᱦᱚᱞᱮ ᱟᱯᱮ ᱫᱚ ᱢᱟᱛᱠᱚᱢ ᱠᱚ ᱫᱟᱨᱮ ᱠᱚ ᱢᱮᱱᱟᱜ ᱜᱮᱭᱟ ᱥᱮ ᱵᱟᱝ ᱟᱯᱮ ᱥᱮᱫ ᱫᱚ?
ᱦᱮᱸ ᱢᱟᱹᱭ ᱩᱱᱟᱹᱜ ᱫᱚ ᱵᱟᱹᱱᱩᱜ-ᱟ ᱢᱤᱫ ᱵᱟᱨ ᱜᱮ ᱢᱮᱱᱟᱜᱼᱟ ᱾ ᱟᱫᱚ ᱟᱞᱮ ᱫᱚ ᱵᱮᱥᱤᱨ ᱵᱷᱟᱜᱽ ᱜᱮ ᱥᱟᱨᱡᱚᱢ ᱠᱚᱣᱟᱜ ᱟᱠᱟᱥᱯᱟᱱᱤ ᱠᱚ ᱫᱟᱨᱮᱜᱮ ᱵᱤᱥᱤ ᱢᱮᱱᱟᱜ ᱟᱛᱚ ᱟᱫᱚ ᱛᱟᱦᱚᱞᱮ ᱢᱟᱛᱠᱚᱢ ᱫᱚ ᱩᱱᱟᱹᱜ ᱫᱚ ᱵᱟᱹᱱᱩᱜᱼᱟ ᱟᱨ ᱟᱯᱮ ᱥᱮᱫ ᱫᱚ ᱢᱟᱹᱭ?
ᱟᱞᱮᱥᱮᱫ ᱦᱚᱸ ᱫᱤ ᱵᱟᱹᱱᱩᱜᱼᱟ ᱟᱞᱮ ᱥᱮᱫ ᱦᱚᱸ ᱟᱫᱚ ᱵᱤᱨ ᱢᱮᱱᱟᱜ ᱨᱮᱦᱚᱸ ᱥᱩᱨ ᱨᱮᱫᱚ ᱵᱟᱹᱱᱩᱜ ᱛᱟᱞᱮᱭᱟ ᱛᱚ ᱦᱟᱞᱠᱟ ᱠᱟᱹᱴᱤᱡ ᱥᱟᱺᱜᱤᱧ ᱧᱚᱜ ᱨᱮᱜᱮ ᱢᱮᱱᱟᱜᱼᱟ ᱾ ᱟᱫᱚ ᱩᱱᱟᱹᱜ ᱫᱚ ᱪᱟᱞᱟᱣ ᱵᱟᱲᱟ ᱵᱟᱝ ᱦᱳᱭᱳᱜ ᱜᱮᱭᱟ ᱛᱚ ᱚᱱᱟ ᱫᱟᱹᱛᱟᱹᱱᱤ ᱯᱮᱴᱮᱡ ᱠᱚ ᱛᱟᱯᱚᱨᱮ ᱥᱟᱠᱟᱢ ᱦᱮᱡ ᱠᱚ ᱡᱚᱠᱷᱚᱱ ᱞᱮ ᱳᱭ ᱩᱱ ᱴᱩᱠᱩ ᱜᱮ ᱵᱤᱨ ᱫᱚᱞᱮ ᱪᱟᱞᱟᱜ ᱜᱮ ᱭᱟ ᱟᱨ ᱢᱟᱛᱠᱚᱢ ᱦᱟᱞᱟᱝ ᱠᱚᱫᱚ ᱵᱟᱝ ᱪᱟᱞᱟᱣ ᱵᱟᱲᱟ ᱦᱳᱭ ᱟᱠᱟᱱᱟ ᱾
ᱦᱳᱭ ᱦᱳᱭ ᱵᱟᱠᱷᱟᱡ ᱵᱤᱨ ᱫᱤᱥᱚᱢ ᱦᱚᱲ ᱢᱟ ᱫᱚᱢᱮ ᱠᱚ ᱦᱟᱞᱟᱝᱟ ᱢᱟᱛᱠᱚᱢ ᱛᱟᱦᱮᱱ ᱜᱮ ᱟᱫᱚ ᱡᱚᱛᱚ ᱥᱮᱫ ᱢᱟ ᱥᱚᱢᱟᱱ ᱵᱟᱝ ᱵᱤ ᱛᱟᱦᱮᱸ ᱨᱮᱦᱚᱸ ᱟᱫᱚ ᱚᱱᱟ ᱫᱟᱨᱮ ᱫᱚ ᱵᱟᱝ ᱛᱟᱦᱮᱱ ᱠᱷᱟᱡ ᱵᱟᱵᱚᱱ ᱧᱟᱢᱟ ᱾
ᱦᱮᱸ ᱫᱤ ᱾
ᱟᱫᱚ ᱚᱱᱠᱟᱜᱮ ᱱᱤᱭᱟᱹ ᱥᱚᱢᱚᱭ ᱨᱮ ᱵᱤᱨ ᱠᱚᱦᱚᱸ ᱟᱫᱚ ᱱᱮᱛᱟᱨ ᱫᱚ ᱞᱟᱦᱟ ᱞᱮᱠᱟ ᱫᱚ ᱵᱟᱹᱱᱩᱜᱼᱟ ᱱᱮᱛᱟᱨ ᱡᱷᱚᱛᱚ ᱫᱟᱨᱮ ᱠᱚᱦᱚᱸ ᱠᱚ ᱜᱮᱫ ᱪᱟᱵᱟᱭᱮᱜᱼᱟ ᱠᱚ
ᱦᱳᱭ ᱦᱳᱭ ᱦᱳᱭ ᱫᱤᱱ ᱫᱤᱱ ᱛᱮ ᱾
ᱫᱤᱱ ᱫᱤᱱ ᱛᱮ ᱡᱷᱚᱛᱚ ᱡᱷᱚᱛᱚᱱᱟᱜ ᱤᱭᱟᱹ ᱪᱟᱵᱟᱜ ᱠᱟᱱ ᱛᱟᱵᱚᱱᱟ ᱾ ᱵᱤᱨ ᱠᱚᱦᱚᱸ ᱠᱷᱟᱹᱞᱤ ᱪᱟᱵᱟᱜ ᱠᱟᱱᱟ ᱵᱤᱨ ᱠᱚᱵᱚᱱ ᱜᱮᱫ ᱪᱟᱵᱟᱭᱮᱫ ᱛᱮᱜᱮ ᱛᱚ ᱵᱤᱨ ᱨᱮᱱ ᱡᱤᱵ-ᱡᱚᱱᱛᱩ ᱡᱷᱚᱛᱚ ᱚᱱᱮ ᱟᱵᱚ ᱥᱮᱫ ᱜᱮᱠᱚ ᱦᱤᱡᱩᱜ ᱠᱟᱱᱟ ᱚᱲᱟᱜ ᱫᱩᱣᱟᱹᱨ ᱾ ᱥᱮᱫ ᱠᱚ ᱦᱤᱡᱩᱜ ᱠᱟᱱᱟ ᱠᱚ ᱦᱮᱸ ᱥᱮ ᱞᱟᱹᱭᱫᱤᱧ ᱫᱤ ᱛᱟᱦᱚᱞᱮ ᱟᱯᱮ ᱥᱮᱫ ᱫᱚ ᱢᱚᱬᱮ ᱠᱟᱴᱟ ᱠᱚᱫᱚ ᱠᱚ ᱥᱮᱱᱚᱜ ᱜᱮᱭᱟ ᱥᱮ ᱵᱟᱝ?
ᱦᱮᱸ ᱢᱟᱹᱭ ᱪᱟᱞᱟᱜ ᱜᱮᱭᱟ ᱠᱚ ᱯᱟᱸᱡᱟ ᱞᱮ ᱜᱮᱭᱟ ᱠᱚ ᱚᱠᱟ ᱥᱚᱢᱚᱭ ᱫᱚ ᱟᱫᱚ ᱛᱟᱦᱚᱞᱮ ᱦᱮᱸ ᱦᱮᱸ ᱪᱟᱞᱟᱜ ᱜᱮᱭᱟ ᱠᱚ ᱢᱟᱹᱭ ᱯᱟᱸᱡᱟ ᱞᱮᱜᱮᱭᱟ ᱠᱚ ᱚᱠᱟ ᱥᱚᱢᱚᱭ ᱫᱚ ᱚᱱᱠᱟ ᱡᱚᱢ ᱠᱚ ᱵᱟᱠᱚ ᱧᱟᱢ ᱛᱮ ᱪᱟᱞᱟᱜ ᱟᱠᱚ ᱚᱲᱟᱜ ᱥᱮᱜ ᱟᱨ
ᱟᱵᱚ ᱢᱟᱹᱱᱢᱤ ᱦᱚᱛᱚ ᱱᱚᱜᱼᱚᱭ ᱱᱚᱝᱠᱟ ᱜᱮ ᱵᱤᱨ ᱠᱚᱵᱚᱱ ᱡᱷᱚᱛᱚ ᱠᱤᱪᱷᱩ ᱢᱟᱜ ᱪᱟᱵᱟᱭᱮᱫ ᱟᱠᱚ ᱫᱟᱨᱮ ᱟᱠᱚᱣᱟᱜ ᱡᱟᱭᱜᱟ ᱜᱮ ᱡᱩᱫᱤ ᱵᱚᱱ ᱟᱵᱚ ᱢᱟᱹᱱᱢᱤ ᱜᱮᱵᱚᱱ ᱦᱟᱛᱟᱣ ᱪᱟᱵᱟᱭ ᱠᱷᱟᱱ ᱫᱚ ᱟᱫᱚ ᱚᱱᱟ ᱫᱚ ᱦᱳᱭᱳ ᱜᱮᱭᱟ ᱯᱟᱸᱡᱟ ᱵᱚᱱ ᱜᱮᱭᱟ ᱠᱚ,
ᱦᱳᱭ ᱦᱳᱭ ᱾ ᱚᱱᱠᱟ ᱢᱟ ᱧᱮᱞᱚᱜ ᱠᱟᱱ ᱜᱮᱭᱟ ᱾ ᱟᱵᱚ ᱜᱮᱵᱚᱱ ᱨᱟᱜᱤ ᱦᱚᱪᱚᱭᱮᱫ ᱠᱚᱣᱟ ᱩᱱᱠᱩ ᱢᱟ ᱞᱟᱡ ᱡᱟᱞᱟ ᱜᱮᱠᱚ ᱡᱚᱢᱟ ᱯᱟᱸᱡᱟᱹᱭᱮᱫᱼᱟ ᱠᱚ
ᱟᱫᱚ ᱚᱱᱟ ᱠᱷᱟᱹᱛᱤᱨ ᱜᱮ ᱟᱛᱳ ᱚᱲᱟᱜ ᱥᱮᱫ ᱠᱚ ᱦᱤᱡᱩᱜ ᱼᱼ ᱠᱟᱱᱟ ᱟᱨ ᱨᱟᱜᱤ ᱟᱵᱚ ᱵᱚᱱ ᱫᱟᱞᱮᱫ ᱠᱚᱣᱟ ᱵᱚᱱ ᱪᱟᱯᱟᱫᱮᱫ ᱠᱚᱣᱟ ᱵᱚᱱ ᱾ ᱚᱱᱟ ᱠᱷᱟᱹᱛᱤᱨ ᱜᱮ ᱟᱵᱚᱣᱟᱜ ᱠᱚ ᱠᱷᱚᱛᱤ ᱫᱟᱠᱚ
ᱦᱮ ᱫᱤ ᱞᱟᱹᱭ ᱫᱤᱧ ᱫᱤ ᱛᱟᱦᱚᱞᱮ ᱟ ᱟᱯᱮᱥᱮᱫ ᱫᱚ ᱟᱯᱮ ᱫᱚ ᱟᱢᱵᱟᱵᱚᱛᱤ ᱯᱮ ᱢᱟᱱᱟᱣ ᱜᱮᱭᱟ ᱥᱮ ᱤᱭᱟᱹ ᱯᱮ ᱢᱟᱱᱟᱣ ᱜᱮᱭᱟ? ᱨᱩᱱᱦᱤ ᱯᱮ ᱢᱟᱱᱟᱣ ᱜᱮᱭᱟ?
ᱦᱮᱸ ᱢᱟᱹᱭ ᱟᱞᱮ ᱫᱚ ᱟᱢᱵᱟᱵᱚᱛᱤ ᱦᱚᱸ ᱟᱢᱵᱟᱵᱚᱛᱤ ᱫᱚᱞᱮ ᱢᱟᱱᱟᱣ ᱜᱮᱭᱟ ᱾ ᱩᱱ ᱜᱮ ᱵᱮᱥ ᱞᱮᱠᱟ ᱯᱚᱨᱚᱵᱽ ᱫᱚ ᱟᱨ ᱟᱯᱮ ᱫᱚ
ᱟᱞᱮ ᱦᱚ ᱫᱤ ᱟᱢᱟᱵᱚᱛᱤ ᱜᱮᱞᱮ ᱢᱟᱱᱟᱣ ᱜᱮᱭᱟᱞᱮ
ᱦᱳᱭ ᱟᱨ ᱟᱢᱵᱟᱵᱚᱛᱤ ᱨᱮᱫᱚ ᱢᱟᱹᱭ ᱟᱞᱮ ᱫᱚ ᱠᱟᱱᱴᱷᱟᱲ ᱯᱚᱨᱚᱵᱽ ᱦᱩᱭᱩᱜ ᱜᱮᱭᱟ, ᱟᱫᱚ ᱠᱟᱱᱴᱷᱟᱲ ᱯᱚᱨᱚᱵᱽ ᱦᱚ ᱟᱸᱡᱚᱢ ᱵᱟᱲᱟ ᱟᱠ ᱪᱟᱞᱟᱜ ᱜᱮᱭᱟ ᱯᱮᱥᱮ ᱵᱟᱝ ᱧᱮᱞ?
ᱦᱮ ᱫᱤ ᱟᱸᱡᱚᱢ ᱫᱚᱞᱮ ᱟᱸᱡᱚᱢ ᱵᱟᱲᱟ ᱟᱠᱟᱫᱟ ᱟᱨ ᱟᱞᱮᱥᱮᱫ ᱨᱮᱦᱚ ᱱᱚᱝᱠᱟ ᱦᱩᱭᱩᱜ ᱜᱮᱭᱟ ᱟᱵᱟᱵᱚᱛᱤ ᱠᱚᱨᱮ ᱱᱮᱛᱟᱨ ᱫᱚ ᱜᱚᱴᱟᱜ ᱜᱮ ᱠᱚᱢ ᱵᱮᱥᱤ ᱫᱚ ᱯᱚᱨᱚᱵᱽ ᱫᱚ ᱦᱳᱭᱳᱜ ᱜᱮᱭᱟ ᱟᱞᱮ ᱫᱚ ᱫᱤ ᱤᱭᱟᱹ ᱨᱮᱫᱚ ᱟᱵᱟᱵᱚᱛᱤ ᱨᱮᱫᱚ ᱠᱟᱱᱴᱷᱟᱲ ᱵᱮᱞᱮ ᱠᱚᱞᱮ ᱡᱚᱢᱟᱞᱮ ᱟᱨ ᱟᱹᱰᱤ ᱨᱚᱠᱚᱢ ᱡᱚ ᱠᱚᱞᱮ ᱡᱚᱢᱟ ᱟᱨ ᱯᱤᱴᱷᱟᱹ ᱭᱟᱞᱮ ᱞᱟᱴᱷᱟ ᱭᱟᱞᱮ ᱞᱟᱹᱭ ᱫᱤᱧ ᱫᱤ ᱛᱟᱦᱚᱞᱮ ᱟᱯᱮᱫ ᱫᱚ ᱪᱮᱫ ᱠᱚᱯᱮ ᱡᱚᱢ ᱵᱟᱲᱟᱭ ᱜᱮᱭᱟ ᱟᱢᱵᱟᱵᱚᱛᱤ ᱪᱮᱫ ᱞᱮᱠᱟ ᱯᱮ ᱢᱟᱱᱟᱣ ᱜᱮᱭᱟ
ᱦᱳᱭ ᱢᱟᱹᱭ ᱟᱞᱮ ᱦᱚ ᱟᱢᱵᱟᱵᱚᱛᱤ ᱦᱤᱞᱳᱜ ᱫᱚ ᱠᱟᱱᱴᱷᱟᱲ ᱠᱷᱟᱡᱟᱲᱤ ᱞᱮ ᱡᱚᱢᱟ ᱟᱨ ᱥᱟᱶᱛᱮ ᱠᱟᱱᱴᱷᱟᱲ ᱦᱚᱞᱮ ᱯᱟᱛᱲᱟ ᱯᱤᱴᱷᱟᱹᱭᱟ ᱟᱨ ᱩᱞ ᱠᱚ ᱛᱟᱯᱚᱨᱮ ᱟᱨ ᱠᱩᱫ ᱠᱚ ᱥᱚ ᱵᱤᱞᱤ ᱠᱚ ᱡᱟᱦᱟ ᱚᱱᱟ ᱠᱚ ᱡᱚᱛᱚ ᱜᱮ ᱢᱟᱱᱮ ᱡᱚᱢ ᱡᱤᱱᱤᱥ ᱢᱟᱱᱮ ᱡᱚ ᱡᱤᱱᱤᱥ ᱠᱚᱞᱮ ᱡᱚᱢ ᱜᱮᱭᱟ ᱤᱱᱟᱹ ᱦᱤᱞᱳᱜ ᱫᱚ
ᱦᱩ ᱞᱟᱹᱭᱫᱤᱧ ᱤ ᱛᱟᱦᱚᱞᱮ ᱦᱮ ᱦᱮ ᱪᱮᱫ ᱫᱤ
ᱟᱨ ᱠᱟᱱᱴᱷᱟᱲ ᱯᱚᱨᱚᱵᱽ ᱧᱮᱞ ᱦᱚᱞᱮ ᱪᱟᱞᱟᱜ ᱜᱮᱭᱟ ᱚᱸᱰᱮ ᱢᱟ ᱫᱚᱢᱮ ᱠᱚ ᱮᱱᱮᱡᱟ ᱴᱟᱢᱟᱠ ᱛᱩᱢᱫᱟᱜ ᱟᱛ ᱛᱮ ᱜᱩᱰᱜᱩᱰ ᱟᱫᱚ ᱮᱱᱮᱡ ᱠᱚᱦᱚ ᱪᱟᱞᱟᱜ ᱜᱮ ᱦᱩᱭᱩᱜᱼᱟ ᱧᱮᱞ ᱦᱚᱸ ᱮᱱᱮᱡ ᱦᱚᱸ
ᱞᱟᱹᱭᱫᱤᱧ ᱫᱤ ᱛᱟᱦᱞᱮ ᱟᱯᱮ ᱫᱚ ᱢᱟᱱᱮ ᱪᱮᱫ ᱨᱮᱯᱮ ᱯᱤᱴᱷᱟᱹᱭ ᱜᱮᱭᱟᱯᱮ ᱪᱮᱫ ᱥᱟᱠᱟᱢ ᱠᱚᱨᱮᱯᱮ ᱯᱤᱴᱷᱟᱹᱭ ᱜᱮᱭᱟ
ᱮᱸᱜ ᱥᱟᱨᱡᱚᱢ ᱥᱟᱠᱟᱢ ᱨᱮᱞᱮ ᱯᱤᱴᱷᱟᱹᱭ ᱜᱮᱭᱟ ᱢᱟᱹᱭ ᱤᱭᱟᱹ ᱡᱮᱞ ᱠᱚᱦᱚ ᱡᱮᱢᱚᱱ ᱥᱩᱠ ᱥᱩᱠᱨᱤ ᱡᱮᱞ ᱰᱟᱝᱨᱤ ᱡᱮᱞ ᱮᱸᱜ ᱥᱟᱠᱨᱟᱛ ᱨᱮᱞᱮ ᱯᱤᱴᱷᱟᱹᱭ ᱜᱮᱭᱟ ᱛᱚ ᱛᱟᱦᱞᱮ ᱥᱟᱨᱡᱚᱢ ᱥᱟᱠᱟᱢ ᱨᱮᱜᱮᱞᱮ ᱯᱟᱛᱲᱟᱭᱟ ᱟᱨ ᱟᱞᱮ ᱫᱚ ᱢᱟᱹᱭ ᱵᱮᱨᱮᱞ ᱛᱮᱜᱮᱞᱮ ᱯᱤᱴᱷᱟᱹᱭ ᱜᱮᱭᱟ ᱢᱟᱱᱮ ᱵᱮᱨᱮᱞ ᱡᱮᱞ ᱜᱮ ᱥᱟᱥᱟᱝ ᱢᱚᱥᱞᱟ ᱠᱚᱞᱮ ᱥᱤᱯᱤ ᱢᱮᱥᱟ ᱠᱮᱜᱼᱟ ᱢᱤᱫᱴᱟᱝ ᱵᱟᱴᱤ ᱨᱮ ᱟᱨ ᱛᱟᱯᱚᱨᱮ ᱡᱮ ᱞᱮ ᱯᱤᱴᱷᱟᱹᱭᱟ ᱟᱨ ᱠᱟᱨᱟᱦᱤ ᱨᱮᱞᱮ ᱤᱥᱤᱱ ᱜᱮᱭᱟ ᱟᱨ ᱟᱯᱮ ᱫᱚ ᱛᱟᱦᱞᱮ
ᱟᱞᱮᱦᱚ ᱫᱤ ᱚᱱᱠᱟᱜᱮ ᱟᱞᱮᱦᱚ ᱵᱮᱨᱮᱞ ᱡᱮᱞ ᱜᱮᱞᱮ ᱤᱥᱤᱱ ᱜᱮᱭᱟ ᱟᱨ ᱠᱤᱪᱷᱩ ᱠᱤᱪᱷᱩ ᱦᱚᱲ ᱢᱮᱱᱟᱜ ᱠᱚᱜᱮᱭᱟ ᱡᱟᱦᱟᱸᱭ ᱫᱚ ᱩᱛᱩᱭᱟᱠᱚ ᱩᱛᱩ ᱠᱟᱛᱮᱫ ᱠᱚ ᱟᱨ ᱯᱤᱴᱷᱟᱹᱭᱟᱠᱚ ᱩᱛᱩ ᱠᱟᱛᱮ ᱠᱟᱹᱴᱤᱡ ᱨᱟᱥᱮ ᱧᱚᱜ ᱠᱚ ᱫᱚᱦᱚᱭ ᱜᱮᱭᱟ ᱡᱤᱞ ᱠᱚ ᱠᱚᱥᱟᱣ ᱠᱟᱛᱮᱫ ᱨᱟᱥᱮ ᱧᱚᱜ ᱠᱚ ᱫᱚᱦᱚᱭᱟ ᱟᱨ ᱚᱱᱟ ᱫᱟᱜ ᱫᱚ ᱮᱠᱥᱴᱨᱟ ᱫᱟᱜ ᱫᱚ ᱵᱟᱠᱚ ᱮᱢᱟ ᱵᱟᱹᱲᱛᱤ ᱫᱟᱜ ᱫᱚ ᱚᱱᱟ ᱚᱱᱟ ᱫᱟᱜ ᱡᱟᱦᱟ ᱚᱱᱟ ᱨᱟᱥᱮ ᱫᱟᱜ ᱛᱟᱦᱮᱱᱟ ᱚᱱᱟ ᱛᱮᱜᱮ ᱠᱚ ᱤᱭᱟᱹᱭ ᱥᱤᱯᱤᱭ ᱜᱮᱭᱟᱠᱚ ᱟᱫᱚ ᱡᱷᱚᱛᱚ ᱦᱚᱲ ᱠᱚ ᱞᱟᱹᱭᱟ ᱪᱮᱛᱟ ᱚᱱᱟ ᱨᱟᱥᱮ ᱛᱮᱠᱚ ᱥᱤᱯᱤ ᱞᱮᱠᱷᱟᱱ ᱪᱮᱛᱟ ᱠᱟᱹᱴᱤᱡ ᱯᱤᱴᱷᱟᱹ ᱠᱟᱹᱴᱤᱡ ᱥᱚᱲᱚᱢ ᱧᱚᱜᱚᱜᱼᱟ ᱠᱤᱱᱛᱩ ᱢᱟᱱᱮ ᱟᱞᱮ ᱫᱚᱞᱮ ᱯᱤᱴᱷᱟᱹ ᱵᱟᱲᱟ ᱟᱠᱟᱫ ᱜᱮᱭᱟ ᱚᱱᱠᱟ ᱦᱚ ᱥᱚᱲᱚᱢ ᱫᱚ ᱥᱚᱲᱚᱢᱚᱜ ᱜᱮᱭᱟ ᱟᱨ ᱮᱢᱱᱤ ᱵᱮᱨᱮᱞ ᱡᱮᱞ ᱡᱟᱦᱟᱸ ᱞᱮᱠᱟ ᱫᱤ ᱟᱢᱮᱢ ᱞᱟᱹᱭ ᱠᱮᱫᱟ᱾ ᱛᱚ ᱚᱱᱠᱟ ᱦᱚᱸᱞᱮ ᱯᱤᱴᱷᱟᱹᱭ ᱜᱮᱭᱟᱞᱮ ᱢᱚᱥᱞᱟ ᱠᱚ ᱢᱟᱠᱷᱟᱣ ᱠᱟᱛᱮ᱾ ᱠᱟᱛᱮ ᱢᱤᱫ ᱫᱷᱟᱣ ᱛᱮ ᱡᱦᱚᱛᱚ ᱦᱚᱞᱚᱝ ᱮᱢ ᱠᱟᱛᱮ ᱛᱟᱯᱚᱨᱮ ᱯᱮᱸᱭᱟᱡ ᱨᱚᱥᱩᱱ ᱟᱫᱟ ᱡᱷᱚᱛᱚ ᱠᱤᱪᱷᱩ ᱜᱮ ᱟᱨ᱾